ᱡᱚᱦᱟᱨ ᱜᱮ
ᱦᱮᱸ ᱨᱚᱲ ᱟᱸᱡᱚᱢᱚᱜ ᱠᱟᱱᱟ ᱛᱚ᱾
ᱦᱮᱸ ᱨᱚᱲ ᱟᱸᱡᱚᱢᱚᱜ ᱠᱟᱱᱟ
ᱟᱪᱷᱟ ᱜᱚᱝᱠᱮ ᱪᱮᱫ ᱯᱮ ᱪᱤᱠᱟᱹ ᱵᱟᱲᱟᱭ ᱦᱮᱸ ᱱᱤᱭᱟᱹ ᱜᱷᱟᱹᱲᱤ ᱫᱚ ᱱᱟᱯᱟᱭ ᱵᱟᱲᱟᱹᱜ ᱜᱮ ᱦᱳᱭ
ᱟᱪᱪᱷᱟ
ᱟᱫᱚ ᱟᱵᱤᱱ ᱜᱮ ᱚᱠᱟ ᱞᱮᱠᱟ
ᱦᱮᱸ ᱟᱹᱞᱤᱧ ᱦᱚᱸ ᱱᱤᱛᱚᱜ ᱫᱚ ᱢᱚᱴᱟᱢᱩᱴᱤ ᱱᱟᱯᱟᱭ ᱵᱟᱲᱟ ᱜᱮ ᱱᱤᱛᱚᱜ ᱫᱚ᱾
ᱟᱪᱪᱷᱟ ᱦᱮᱸ ᱱᱚᱣᱟ ᱠᱟᱛᱷᱟ ᱠᱟᱱ ᱜᱮ ᱱᱟᱯᱟᱭ ᱛᱟᱦᱮᱱ ᱠᱷᱟᱱ ᱜᱮ ᱱᱟᱯᱟᱭ ᱵᱟᱝ
ᱦᱮᱸ ᱱᱟᱯᱟᱭ ᱛᱟᱦᱮᱸᱱ ᱠᱷᱟᱭ ᱜᱮ ᱱᱟᱯᱟᱭ ᱱᱤᱛᱚᱜ ᱫᱚ ᱟᱵᱚ ᱫᱚ
ᱟᱫᱚ ᱮᱠᱟᱞ ᱮᱠᱟᱞ ᱛᱚᱵᱮ ᱠᱷᱟᱱ ᱡᱟᱦᱟᱸᱞᱮᱠᱟ ᱫᱟᱜ ᱡᱟᱹᱲᱤ ᱠᱚ ᱠᱟᱱ ᱥᱤᱛᱩᱝ ᱫᱟᱭ ᱫᱟᱜ ᱡᱟᱹᱲᱤᱭ ᱫᱟᱭ
ᱦᱮᱸ ᱟᱥᱟᱲ ᱵᱚᱸᱜᱟ ᱫᱤᱱ ᱛᱚ ᱟᱥᱟᱲ ᱵᱚᱸᱜᱟ ᱫᱤᱱ ᱛᱚ ᱫᱟᱜ ᱡᱟᱹᱲᱤᱭᱟ ᱥᱤᱛᱩᱝ ᱫᱟᱱ᱾ ᱱᱮᱛᱟᱨ ᱫᱚ ᱱᱚᱝᱠᱟᱱᱟᱜ ᱟᱵᱚᱦᱟᱣᱟ ᱜᱮ ᱱᱚᱝᱠᱟᱱᱟᱜ ᱠᱟᱱᱟ ᱟᱨ ᱱᱮᱛᱟᱨ ᱫᱚ ᱪᱮᱫ ᱵᱚᱱ ᱞᱟᱹᱭᱟ ᱪᱮᱫ ᱤᱧ ᱞᱟᱹᱭᱟ ᱱᱮᱛᱟᱨ ᱫᱚ ᱟᱥᱟᱲ ᱪᱟᱸᱵᱟ ᱠᱟᱛᱮᱫ ᱦᱚᱸ ᱟᱨ ᱯᱚᱨᱮ ᱧᱚᱜ ᱛᱮ ᱢᱟᱱᱮ ᱫᱟᱜ ᱡᱟᱹᱲᱤ ᱠᱚ ᱫᱚ ᱵᱟᱹᱲᱛᱤ ᱱᱮᱛᱚᱜ ᱫᱚ ᱥᱤᱛᱩᱝᱜ ᱫᱟᱜ
ᱮᱠᱟᱞ ᱮᱠᱟᱞ ᱮᱠᱟᱞ ᱮᱠᱫᱚᱢ ᱴᱷᱤᱠ ᱜᱚᱝᱹᱠᱮ ᱛᱟᱦᱚᱞᱮ ᱜᱚᱝᱠᱮ ᱛᱟᱦᱚᱞᱮ ᱨᱚᱦᱚᱭ ᱠᱚᱫᱚ ᱦᱩᱭᱱᱟ ᱥᱮ ᱵᱟᱝ
ᱨᱚᱦᱚᱭ ᱠᱚ ᱱᱚᱜᱼᱚᱭ ᱦᱟᱸᱜ ᱫᱷᱲᱟᱹᱣ ᱵᱟᱲᱟ ᱦᱩᱭ ᱠᱟᱱᱟ ᱟᱨ ᱱᱮᱛᱟᱨ ᱛᱚ ᱟᱥᱟᱲ ᱵᱚᱸᱜᱟ ᱦᱟᱜ ᱵᱟᱝ ᱨᱚᱦᱚᱣᱜ ᱠᱟᱱᱟ ᱥᱮ ᱟᱥᱟᱲ ᱥᱨᱟᱵᱚᱱ ᱥᱮᱫ ᱠᱮᱦᱟᱸᱜ ᱥᱟᱨᱫᱤᱜᱼᱟ ᱱᱮᱛᱟᱨᱟᱜ ᱫᱚ ᱦᱟᱸᱜ
ᱡᱠᱮ ᱦᱮᱸ ᱛᱟᱦᱚᱞᱮ ᱨᱚᱦᱚᱭ ᱠᱟᱹᱢᱤ ᱮᱠᱷᱚᱱ ᱦᱚᱸ ᱟᱹᱣᱨᱤ ᱥᱟᱹᱛ ᱦᱩᱭ ᱥᱟᱹᱛᱩᱜᱼᱟ ᱵᱟᱝ
ᱨᱚᱦᱚᱭ ᱠᱟᱹᱢᱤ ᱫᱚ ᱢᱳᱚᱴᱟᱢᱩᱴᱤ ᱯᱟᱸᱪ ᱟᱴᱤ ᱠᱚ ᱦᱩᱭ ᱦᱟᱛᱟᱲᱟ ᱠᱟᱱᱟᱦᱟᱸᱜ
ᱦᱮᱸ ᱟᱪᱪᱷᱟ ᱟᱪᱪᱷᱟ ᱦᱮᱸ ᱚᱱᱠ ᱜᱮ ᱟᱫᱚ ᱱᱚᱜᱼᱚᱭ ᱜᱚᱝᱹᱠᱮ ᱟᱫᱚ ᱫᱟᱜ ᱵᱟᱭ ᱫᱟᱜ ᱜᱮᱼᱟ ᱛᱚ ᱤᱱᱟᱹ ᱠᱷᱟᱹᱛᱤᱨ ᱟᱹᱰᱤ ᱜᱟᱱ ᱵᱟᱠᱚ ᱨᱚᱦᱟᱭ ᱨᱚᱦᱚᱭ ᱠᱟᱫᱟᱞᱮ ᱟᱫᱚ ᱱᱤᱭᱟᱹ ᱨᱚᱦᱚᱭ ᱠᱟᱛᱮᱫ ᱜᱮ ᱦᱟᱸᱜ ᱟᱸ ᱛᱷᱤᱨ ᱛᱷᱟᱨ ᱦᱟᱛᱟᱲ ᱟᱠᱟᱱᱟ ᱞᱟᱹᱭ ᱟᱞᱮ ᱚᱱᱠᱟ ᱟᱻ ᱥᱟᱛ ᱟᱴ ᱫᱤᱱ ᱦᱩᱭᱜᱚᱫ ᱮᱱᱟ ᱦᱮᱸᱥᱮ ᱦᱩᱭ ᱯᱩᱨᱟᱹᱣ ᱠᱟᱜ ᱟᱞᱮ᱾
ᱦᱚᱸ ᱟᱪᱪᱷᱟ ᱟᱪᱪᱷᱟ᱾
ᱫᱟᱜ ᱛᱚ ᱵᱟᱭ ᱡᱟᱹᱲᱤ ᱮᱫᱟ ᱚᱱᱠᱟ ᱫᱚ ᱡᱷᱚᱢ ᱡᱷᱚᱢ ᱛᱚ ᱚᱱᱠᱟ ᱯᱤᱴᱤᱨ ᱯᱟᱴᱟᱨ ᱯᱤᱴᱤᱨ ᱯᱟᱴᱟᱨᱮ ᱫᱟᱜᱽ ᱠᱮᱼᱟ ᱟᱨ ᱚᱱᱟ ᱛᱮᱢᱟ ᱨᱚᱦᱚᱭ ᱫᱚ ᱥᱚᱢᱵᱷᱚᱵ ᱵᱟᱝ ᱠᱟᱱᱟ ᱮᱸᱰᱮᱠᱷᱟᱱ ᱚᱱᱟ ᱫᱚ ᱦᱩᱲᱩ ᱠᱚᱢ ᱨᱚᱦᱚᱭ ᱞᱮᱠᱷᱟᱡ ᱡᱟᱦᱟᱸ ᱞᱮᱠᱟ ᱦᱩᱲᱩ ᱫᱚ ᱵᱟᱧᱪᱟᱣ ᱫᱚ ᱫᱟᱜᱽ ᱮᱫᱟᱭ ᱦᱮᱸ ᱵᱟᱝ
ᱦᱮᱸ ᱦᱩᱲᱩ ᱫᱚ ᱢᱚᱴᱟᱢᱩᱴᱤ ᱡᱩᱫᱤᱢ ᱨᱚᱦᱚᱭ ᱫᱟᱲᱮᱭᱟᱜᱼᱟ ᱛᱟᱦᱞᱮ ᱟᱵᱮᱱ ᱦᱟᱸᱜ ᱵᱟᱧᱪᱟᱣ ᱫᱚ ᱵᱟᱧᱪᱟᱜ ᱛᱟᱵᱮᱱᱟ ᱜᱚᱡᱽ ᱫᱚ ᱵᱟᱭ ᱜᱚᱡᱽ ᱦᱚᱪᱚᱟᱜᱼᱟ᱾ ᱛᱟᱵᱮᱱᱟᱭ ᱦᱟᱸᱜ ᱮᱨᱯᱚᱨ ᱦᱮᱸ ᱮᱨᱯᱚᱨ ᱵᱮᱯᱟᱨᱴᱟᱜ ᱦᱩᱭᱩᱜ ᱠᱟᱱᱟ ᱠᱷᱮᱛ ᱠᱷᱮᱛ ᱨᱮ ᱫᱟᱜᱽ ᱡᱚᱢᱟᱣ ᱛᱤᱱᱟᱹᱜ ᱠᱷᱟᱱ ᱦᱩᱭᱩᱜ ᱠᱟᱱᱟ ᱫᱟᱜᱽ ᱵᱟᱝ ᱡᱚᱢᱟᱣ ᱞᱮᱠᱷᱟᱱ ᱫᱚ ᱨᱚᱦᱚᱭ ᱦᱚᱸ ᱱᱚᱛᱮ ᱵᱟᱭ ᱜᱟᱱᱚᱜ ᱠᱟᱱᱟ ᱥᱮ
ᱮᱠᱟᱞ ᱮᱠᱟᱞ ᱟᱫᱚ ᱦᱮᱸ ᱟᱫᱚ ᱤᱧ ᱛᱷᱚᱞᱮ ᱫᱚ ᱦᱟᱸᱜ ᱟᱯᱱᱟᱨ ᱠᱚᱣᱟᱜ ᱜᱮ ᱢᱤᱱᱤ ᱥᱮᱞᱮ ᱠᱚ ᱢᱮᱱᱟᱜᱼᱟ ᱛᱚ ᱚᱱᱟ ᱤᱭᱟᱹ ᱠᱷᱟᱹᱛᱤᱨ ᱟᱞᱮ ᱫᱚ ᱦᱟᱸᱜ ᱚᱱᱟ ᱨᱚᱦᱚᱭ ᱫᱚᱞᱮ ᱨᱚᱦᱚᱭ ᱥᱟᱹᱛ ᱠᱟᱜᱼᱟ ᱟᱫᱚ ᱟᱢ ᱛᱚ ᱟᱨ ᱮᱴᱟᱜ ᱚᱱᱠᱟ ᱵᱟᱹᱫ ᱠᱚ ᱢᱮᱱᱟᱜ ᱠᱟᱫᱟ ᱡᱟᱦᱟᱸ ᱫᱚ ᱩᱱᱟᱹᱜ ᱥᱟᱺᱜᱤᱧ ᱫᱚ ᱦᱟᱸᱜ ᱟᱸ ᱫᱟᱜᱽ ᱠᱚᱫᱚ ᱵᱟᱝ ᱪᱟᱞᱟᱼᱟ ᱦᱮᱸ ᱥᱮ ᱯᱟᱭᱤᱯ ᱨᱮᱫᱚ ᱛᱟᱦᱞᱮ ᱚᱱᱠᱩ ᱦᱟᱸᱜ ᱥᱮᱨᱢᱟ ᱡᱟᱹᱲᱤ ᱠᱚ ᱠᱚᱭᱚᱜ ᱠᱟᱜᱼᱟ ᱦᱮᱸ ᱟᱞᱮ ᱫᱚᱞᱮ ᱨᱚᱦᱚᱭ ᱠᱟᱜᱼᱟ ᱦᱳᱭ᱾
ᱟᱪᱪᱷᱟ ᱟᱪᱪᱷᱟ ᱛᱟᱦᱞᱮ ᱛᱟᱦᱞᱮ ᱛᱮᱦᱮᱧᱟᱜ ᱥᱟᱛᱟᱢ ᱫᱚ ᱪᱮᱫ ᱱᱤᱭᱟᱹᱞᱟᱝ ᱨᱚᱯᱚᱲ ᱟᱞᱟᱝ ᱢᱚᱴᱟᱢᱩᱴᱤ ᱥᱟᱛᱟᱢ ᱱᱤᱭᱟᱹ ᱨᱚᱯᱚᱲ ᱞᱮᱠᱷᱟᱱ ᱱᱟᱯᱟᱭ ᱠᱚᱜ ᱠᱮᱭᱟ ᱟᱨᱠᱤ ᱦᱮᱸ
ᱦᱮᱸ ᱮᱠᱟᱞ ᱮᱠᱟᱞ ᱱᱤᱭᱟᱹ ᱥᱟᱛᱟᱢ ᱫᱚᱨᱠᱟᱨᱟ ᱠᱟᱨᱚᱱ ᱤᱧᱟᱸ ᱡᱩᱫᱤ ᱟᱵᱚ ᱥᱟᱛᱟᱢ ᱨᱮᱱᱟᱜ ᱵᱟᱵᱚᱱ ᱨᱚᱲᱟ ᱥᱮ ᱛᱚ ᱦᱟᱯᱮᱱ ᱫᱤᱱᱨᱮ ᱱᱚᱣᱟ ᱠᱚᱛᱚ ᱵᱟᱲᱟᱭ ᱛᱟᱵᱚᱱ ᱪᱮᱫ ᱨᱮ ᱟᱨ ᱥᱮ ᱚᱠᱟᱨᱮᱠᱚ ᱥᱮᱞᱮᱫᱟ ᱨᱮ ᱱᱚᱣᱟ ᱠᱚ ᱧᱟᱢ ᱟᱹᱰᱤ ᱱᱟᱯᱟᱭ
ᱦᱮᱸ ᱦᱮᱸ ᱦᱮᱸ ᱦᱮᱸ ᱦᱮᱸ᱾ ᱦᱩᱸ ᱢᱟ ᱛᱟᱦᱚᱞᱮ ᱢᱤᱫᱴᱟᱝ ᱥᱟᱵᱽ ᱥᱟᱛᱟᱢ ᱥᱟᱛᱟᱢ ᱞᱟᱹᱭ ᱛᱟᱞᱟᱝ ᱢᱮ ᱟᱢ ᱜᱮ
ᱟᱪᱪᱷᱟ ᱦᱮᱸ ᱥᱟᱛᱟᱢ ᱫᱚ ᱦᱩᱭᱩᱜ ᱠᱟᱱᱟ ᱛᱮᱦᱮᱧ ᱱᱟᱦᱟᱜ ᱫᱤᱱ ᱨᱮ ᱡᱟᱦᱟᱸ ᱞᱮᱠᱟ ᱧᱮᱞᱚᱜ ᱠᱟᱱᱟ ᱜᱤᱫᱽᱨᱟᱹ ᱠᱚᱠᱚ ᱡᱟᱱᱟᱢ ᱞᱮᱱᱠᱷᱟᱱ ᱦᱮᱸᱥᱮ ᱧᱮᱞᱚᱜ ᱠᱟᱱᱟ ᱟᱵᱚ ᱦᱚᱥᱯᱤᱴᱟᱞ ᱨᱮᱵᱚᱱ ᱤᱫᱤᱭᱮᱫ ᱠᱚᱣᱟ ᱟᱨ ᱟᱹᱛᱩ ᱫᱤᱥᱚᱢ ᱨᱮ ᱡᱟᱦᱟᱸ ᱠᱟᱹᱢᱤ ᱠᱟᱹᱥᱱᱤ ᱠᱚ ᱛᱟᱦᱮᱸ ᱞᱮᱱ ᱛᱟᱵᱚᱱᱟ ᱟᱵᱚᱣᱟᱜ ᱥᱟᱶᱛᱟ ᱞᱮᱠᱟᱛᱮ ᱢᱮᱱᱠᱷᱟᱱ ᱱᱟᱦᱟᱸᱜ ᱫᱤᱱ ᱨᱮ ᱵᱟᱝ ᱧᱮᱞ ᱧᱟᱢᱚ ᱟᱸ ᱤᱧ ᱫᱩᱧ ᱢᱚᱱᱮ ᱮᱫᱟ ᱱᱚᱣᱟ ᱦᱚᱸ ᱡᱩᱫᱤᱞᱟᱝ ᱨᱚᱯᱚᱲᱟ ᱱᱚᱣᱟ ᱜᱤ ᱪᱮᱫ ᱞᱮᱠᱟᱱᱟᱜ ᱡᱮᱞᱮᱠᱟ ᱚᱱᱠᱟᱱᱟᱜ ᱟᱫᱚ ᱜᱚᱝᱠᱮ ᱟᱪᱪᱷᱟ
ᱪᱮᱫ ᱞᱮᱠᱟ ᱢᱟ ᱞᱟᱹᱭ ᱢᱮᱼᱼ
ᱤᱧ ᱤᱧ ᱞᱟᱹᱭ ᱮᱫᱟ ᱡᱮ ᱱᱟᱦᱟᱸᱜ ᱫᱤᱱ ᱨᱮ ᱪᱮᱫ ᱪᱤᱠᱟᱹᱜ ᱠᱟᱱᱟ? ᱟᱵᱚ ᱢᱟᱲᱟᱝ ᱛᱮᱵᱚᱱ ᱧᱮᱞ ᱠᱮᱭᱟ ᱡᱮ ᱜᱤᱫᱽᱨᱟᱹ ᱢᱤᱫᱴᱟᱱ ᱡᱟᱱᱟᱢ ᱞᱮᱱᱠᱷᱟᱱ ᱡᱟᱦᱟᱸ ᱟᱵᱚᱣᱟᱜ ᱥᱟᱶᱛᱟ ᱟᱹᱨᱤ ᱞᱮᱠᱟᱛᱮ ᱡᱟᱦᱟᱸ ᱠᱟᱹᱢᱤ ᱦᱚᱨᱟ ᱛᱟᱦᱮᱸ ᱞᱮᱱᱟ ᱦᱮᱸ ᱡᱟᱦᱟᱸ ᱱᱟᱲ ᱜᱮᱫ ᱡᱟᱦᱟᱸ ᱠᱚ ᱢᱮᱛᱟᱜ ᱠᱟᱱᱟ ᱦᱮᱸ ᱥᱮ ᱚᱱᱟ ᱠᱷᱚᱱᱟᱜ ᱩᱱᱤᱭᱟᱜ ᱪᱷᱩᱴ ᱯᱷᱮᱰᱟᱣ ᱦᱟᱹᱵᱤᱡᱽ ᱦᱮᱸᱥᱮ ᱦᱮᱸ ᱥᱮ ᱚᱱᱟ ᱠᱚ ᱚᱱᱟ ᱠᱚ ᱧᱮᱞᱚᱜ ᱠᱟᱱᱟ ᱱᱟᱦᱟᱸᱜ ᱫᱚ ᱠᱟᱹᱴᱤᱡᱽ ᱟᱹᱰᱤ ᱜᱮ ᱟᱹᱨᱩ ᱯᱷᱮᱨᱟᱣ ᱠᱟᱱᱟ ᱥᱮ ᱵᱟᱝ ᱦᱩᱭᱩᱜ ᱠᱟᱱᱟ ᱚᱱᱟᱡᱤᱱᱤᱥ ᱴᱟᱜ ᱛᱚ ᱚᱱᱟ ᱵᱟᱠᱷᱨᱟᱛᱮ ᱟᱢ ᱪᱮᱫ ᱮᱢ ᱞᱟᱹᱭᱟ ᱢᱟᱱᱮ ᱪᱮᱫ ᱞᱮᱠᱟᱱᱟᱜ ᱟᱹᱨᱩ ᱯᱷᱮᱨᱟᱣ ᱟᱢᱮᱢ ᱧᱮᱞ ᱟᱠᱟᱫᱟ ᱱᱟᱦᱟᱸᱜ?
ᱤᱧ ᱱᱟᱦᱟᱸᱜ ᱡᱩᱜᱽ ᱨᱮ ᱤᱧᱟᱹᱜ ᱢᱮᱱ ᱞᱮᱠᱟ ᱛᱮᱫᱚ ᱤᱧᱟᱹᱜ ᱢᱮᱱ ᱞᱮᱠᱟ ᱛᱮᱫᱚ ᱱᱤᱭᱟᱹ ᱜᱮ ᱠᱟᱱᱟ ᱢᱟᱱᱮ ᱱᱟᱦᱟᱸᱜ ᱡᱩᱜᱽ ᱫᱚ ᱢᱟᱱᱮ ᱱᱟᱹᱲ ᱜᱮᱫ ᱠᱷᱚᱱ ᱥᱮ ᱱᱤᱢ ᱫᱟᱜᱽ ᱢᱟᱹᱲᱤ ᱧᱩ ᱴᱷᱮᱱ ᱠᱷᱚᱱ ᱡᱟᱦᱟᱸ ᱟᱵᱚᱣᱟᱜ ᱥᱟᱱᱛᱟᱲ ᱥᱚᱢᱟᱡᱽ ᱨᱮᱱᱟᱜ ᱠᱚᱨᱚᱱᱤᱭᱚ ᱥᱮ ᱠᱟᱹᱢᱤ ᱢᱮᱱᱟᱜ ᱛᱟᱵᱚᱱᱟ ᱚᱱᱟ ᱞᱮᱠᱟᱛᱮ ᱡᱩᱫᱤ ᱵᱚᱱ ᱧᱮᱞᱟᱵᱚᱱ ᱛᱟᱦᱚᱞᱮ ᱢᱚᱴᱟᱢᱩᱴᱤ ᱯᱟᱹᱦᱤᱞ ᱦᱟᱯᱲᱟᱢ ᱠᱚᱠᱚ ᱡᱟᱸᱦᱟ ᱠᱚ ᱡᱟᱦᱟᱸ ᱠᱚ ᱟᱵᱚ ᱠᱚᱨᱟᱣ ᱟᱹᱜᱩ ᱟᱠᱟᱫ ᱛᱟᱵᱚᱱᱟ ᱥᱮ ᱟᱵᱚᱨᱮᱱ ᱯᱚᱼᱯᱚᱝᱜᱚᱲᱟ ᱠᱚ ᱡᱟᱦᱟᱸ ᱛᱤᱱᱟᱹᱜ ᱟᱵᱚ ᱠᱚ ᱠᱟᱹᱢᱤ ᱛᱟᱵᱚᱱ ᱜᱮᱭᱟ ᱥᱮᱠᱚ ᱵᱤᱵᱷᱤᱱᱚ ᱡᱟᱭᱜᱟ ᱠᱟᱛᱮᱫ ᱦᱤᱡᱩᱜ ᱦᱩᱭᱩᱜ ᱠᱟᱱᱟ ᱟᱨ ᱵᱤᱵᱷᱤᱱᱱᱚ ᱡᱟᱭᱜᱟ ᱨᱮ ᱡᱮᱢᱚᱱ ᱟᱢ ᱦᱟᱸᱜ ᱮᱢ ᱛᱩᱞᱟᱹ ᱛᱟᱨᱟ ᱠᱮᱫ ᱛᱟᱞᱟᱝᱟ ᱡᱮ ᱚᱱᱟ ᱢᱟᱱᱮ ᱠᱚ ᱵᱟᱝᱠᱚ ᱠᱟᱹᱢᱤᱭᱮᱫᱟ᱾ ᱥᱮ ᱵᱟᱝ ᱠᱚ ᱧᱮᱞ ᱧᱟᱢᱚᱜᱼᱟ᱾ ᱱᱤᱭᱟᱹ ᱫᱚ ᱠᱚᱛᱷᱟᱣ ᱱᱟ ᱠᱚᱛᱷᱟᱣ ᱢᱟᱱᱮ ᱟᱵᱚ ᱱᱤᱡᱮᱨᱟᱜ ᱢᱟᱱᱮ ᱜᱟᱹᱞᱛᱤ ᱜᱮ ᱢᱟᱱᱮ ᱤᱧᱟᱹᱜ ᱫᱧ ᱢᱟᱱᱮ ᱵᱷᱩᱞ ᱜᱮ ᱠᱟᱱ ᱛᱟᱵᱚᱱᱟ ᱾ᱠᱟᱨᱚᱱ ᱪᱤᱠᱟᱹᱞᱮᱠᱟ ᱨᱮ ᱦᱮᱸ ᱢᱟᱱᱮ ᱱᱚᱣᱟ ᱫᱚ ᱮᱭ ᱠᱟᱨᱚᱱ ᱛᱮ ᱱᱩᱠᱩ ᱠᱤᱪᱷᱩ ᱜᱩᱞᱟ ᱦᱚᱲ ᱫᱚ ᱵᱟᱝᱠᱚ ᱠᱟᱹᱢᱤᱭᱮᱜᱼᱟ ᱠᱚ᱾ ᱢᱟᱱᱮ ᱦᱳᱭᱛᱳ ᱡᱟᱦᱟᱸᱭ ᱵᱟᱡᱟᱨ ᱨᱮ ᱛᱟᱦᱮᱱ ᱠᱟᱱᱟᱭ ᱵᱟᱻ ᱥᱚᱦᱚᱨ ᱵᱟᱡᱟᱨ ᱨᱮᱜᱮ ᱦᱟᱨᱟ ᱵᱩᱨᱩ, ᱥᱮ ᱩᱱᱠᱩ ᱚᱲᱟᱜ ᱫᱚ ᱚᱱᱛᱮ ᱨᱮᱜᱮ, ᱛᱟᱨᱯᱚᱨᱮ ᱩᱱᱠᱩ ᱠᱚᱫᱚ ᱦᱳᱭᱛᱚ ᱦᱟᱸᱜ ᱡᱟᱜᱮ ᱜᱤᱫᱽᱨᱟᱹ ᱡᱟᱱᱟᱢᱮᱱᱟᱭ ᱛᱟᱦᱚᱞᱮ ᱟᱫᱚ ᱩᱱᱤ ᱫᱚ ᱦᱟᱸᱜ ᱚᱸᱰᱮ ᱫᱚ ᱢᱳᱴᱟᱢᱩᱴᱤ
ᱚᱱᱟ ᱫᱚ ᱩᱱᱟᱹᱜ ᱫᱚ ᱦᱳᱭᱛᱳ ᱩᱱᱟᱹᱜ ᱜᱩᱨᱩᱛᱚ ᱵᱟᱭ ᱮᱢᱟ ᱫᱟ ᱥᱮ, ᱡᱟᱦᱟᱸᱱᱟᱜ ᱡᱟᱠ ᱜᱮ ᱡᱟᱦᱟᱸ ᱞᱮᱠᱟ ᱠᱟᱛᱮᱜ ᱜᱮ ᱢᱟᱱᱮ ᱟᱫᱚ ᱥᱚᱦᱚᱨ ᱵᱟᱡᱟᱨ ᱨᱮ ᱦᱮᱡ ᱠᱟᱛᱮ ᱟᱫᱚ ᱩᱱᱤ ᱫᱚ ᱚᱱᱟ ᱫᱚ ᱱᱟᱹᱲᱜᱮᱫ ᱥᱮ ᱱᱤᱢ ᱫᱟᱜ ᱢᱟᱹᱰᱤ ᱧᱩ ᱠᱚᱫᱚ, ᱚᱱᱟ ᱫᱚ ᱦᱟᱸᱜ ᱟᱫᱚ ᱩᱱᱤ ᱫᱚᱭ ᱢᱟᱱᱮ ᱵᱟᱝ ᱠᱟᱫᱟᱭ᱾ ᱡᱟᱦᱟᱸ ᱛᱤᱱᱟᱹᱜ ᱠᱟᱹᱢᱤ ᱛᱮᱱᱟᱜ ᱢᱟᱱᱮ ᱡᱟᱦᱟᱸ ᱛᱤᱱᱟᱹᱜ ᱢᱟᱱᱮ ᱰᱟᱠᱛᱟᱨᱤ ᱯᱨᱚᱥᱮᱥ ᱛᱮ ᱡᱟᱦᱟᱸ ᱠᱚ ᱠᱚᱨᱚᱱᱤᱭᱚ ᱠᱟᱹᱢᱤ ᱥᱮ ᱟᱠᱚ ᱢᱤᱫᱴᱮᱱ ᱟᱞᱟᱫᱟ ᱵᱷᱟᱵ ᱛᱮ ᱡᱟᱦᱟᱸ ᱚᱱᱩᱥᱴᱷᱟᱱ ᱠᱚᱠᱚ ᱢᱟᱱᱟᱣ ᱵᱟᱲᱟ ᱠᱮᱫᱟ ᱡᱟᱜᱠᱮ ᱡᱟᱦᱟᱸ ᱞᱮᱠᱟ ᱜᱮ᱾ ᱠᱤᱱᱛᱩ ᱟᱫᱚ ᱩᱱᱤ ᱫᱚ ᱚᱲᱟᱜ ᱠᱚ, ᱟᱛᱩ ᱚᱲᱟᱜ ᱨᱮ ᱵᱟᱝ ᱠᱷᱟᱹᱛᱤᱨ ᱛᱮ ᱟᱫᱚ, ᱢᱚᱴᱟᱢᱩᱴᱤ ᱵᱟᱝ ᱦᱟᱸᱜ ᱠᱚ ᱢᱟᱱᱟᱣ ᱮᱫᱟ ᱱᱚᱝᱠᱟ ᱞᱮᱠᱟᱛᱮ ᱠᱤᱱᱛᱩ ᱮᱠᱪᱩᱭᱮᱞᱤ ᱱᱚᱣᱟ ᱫᱚ ᱢᱟᱱᱟᱣ ᱩᱪᱤᱛ ᱠᱟᱱᱟ᱾ ᱢᱟᱱᱮ ᱡᱟᱦᱟᱸ ᱟᱵᱚ ᱟᱵᱚᱣᱟᱜ ᱩᱯᱩᱨᱩᱢ ᱜᱮᱛᱚ, ᱟᱵᱚ ᱩᱯᱩᱨᱩᱢ ᱜᱮᱛᱚ ᱱᱚᱣᱟ ᱠᱚ ᱠᱟᱱ ᱛᱟᱵᱚᱱᱟ ᱥᱮ ᱢᱟᱱᱮ ᱱᱤᱭᱟᱹ ᱠᱚ ᱦᱚᱛᱮᱡ ᱛᱮᱜᱮ ᱟᱵᱚ ᱢᱮᱱᱟᱜ ᱵᱚᱱᱟ᱾ ᱟᱵᱚ ᱥᱟᱱᱛᱟᱲ ᱦᱚᱯᱚᱱ ᱫᱚ ᱱᱤᱭᱟᱹ ᱠᱚᱜᱮ ᱦᱚᱛᱮᱡ ᱛᱮᱜᱮ ᱦᱮᱸ ᱵᱟᱝ ᱥᱮ?
ᱮᱠᱟᱞ ᱟᱹᱰᱤ ᱱᱟᱯᱟᱭ ᱠᱟᱛᱷᱟ ᱜᱚᱝᱠᱮ ᱟᱫᱚ ᱱᱟᱦᱟᱸᱜ ᱧᱮᱞᱚᱜ ᱠᱟᱱᱟ ᱱᱟᱹᱲᱭᱟᱹᱜ ᱢᱟ ᱠᱟᱛᱷᱟ ᱠᱟᱱ ᱜᱮᱭᱟ ᱮᱸᱰᱮ ᱠᱷᱟᱱ ᱟᱵᱚ ᱡᱟᱦᱟᱸ ᱞᱮᱠᱟ ᱞᱮᱠᱟ ᱛᱮ ᱥᱮ ᱞᱟᱦᱟ ᱟᱵᱚᱣᱟᱜ ᱥᱟᱶᱛᱟ ᱟᱹᱨᱤ ᱞᱮᱠᱟᱛᱮ ᱡᱟᱦᱟᱸ ᱛᱟᱦᱮᱞᱮᱱᱟ ᱱᱟᱸᱲ ᱜᱮᱜ ᱚᱱᱟ ᱵᱚᱱ ᱧᱮᱞ ᱠᱟᱫᱟ ᱡᱮ ᱪᱮᱫ ᱞᱮᱠᱟ, ᱚᱱᱟ ᱫᱚ ᱠᱤᱱᱛᱩ ᱞᱟᱦᱟ ᱛᱮᱫᱚ ᱟᱜ ᱩᱜᱽᱞᱤ ᱥᱟᱨ ᱛᱮᱠᱚ ᱜᱮᱫ ᱠᱮᱭᱟ, ᱦᱮᱸ ᱵᱟᱝ ᱩᱜᱽᱞᱤ ᱥᱟᱨ ᱛᱮ ᱤᱱᱟᱹ ᱠᱷᱟᱹᱛᱤᱨ ᱜᱮᱠᱚ ᱜᱮᱫ ᱠᱮᱭᱟ ᱞᱟᱦᱟ ᱛᱮ ᱧᱮᱞ ᱠᱟᱵ ᱥᱮ ᱩᱯᱷᱞᱟᱹ ᱥᱟᱨ ᱛᱮ ᱜᱮᱫ ᱠᱟᱛᱮ ᱠᱤᱱᱛᱩ ᱢᱟᱱᱮ ᱢᱤᱫᱴᱟᱝ ᱩᱱᱤ ᱡᱟᱦᱟᱸᱭ ᱜᱤᱫᱽᱨᱟᱹ ᱡᱟᱱᱟᱢ ᱯᱚᱨᱮ ᱡᱟᱦᱟᱸ ᱟᱭᱟᱜ ᱵᱩᱠᱟᱹ ᱡᱟᱦᱟᱸ ᱠᱚ ᱢᱮᱛᱟᱜ ᱠᱟᱱᱟ ᱱᱟᱹᱲ ᱫᱚ ᱡᱟᱦᱟᱸ ᱡᱟᱱᱟᱢ ᱯᱚᱨᱮ ᱪᱮᱫ ᱛᱮᱠᱚ ᱜᱮᱜ ᱠᱮᱭᱟ ᱚᱱᱟ ᱫᱚ ᱠᱤᱱᱛᱩ ᱩᱜᱽᱞᱤ ᱥᱟᱨ ᱛᱮᱠᱚ ᱜᱮᱫ ᱜᱮ ᱛᱟᱦᱮᱸ, ᱱᱟᱦᱟᱹᱫᱚ ᱪᱤᱠᱟᱹᱜ ᱠᱟᱱᱟ ᱢᱤᱫᱴᱟᱝ ᱡᱚᱠᱷᱚᱱ ᱜᱮ ᱜᱤᱫᱽᱨᱟᱹ ᱟᱸᱻ ᱡᱟᱱᱟᱢ ᱞᱟᱹᱜᱤᱫᱚᱜ ᱠᱟᱱᱟᱭ ᱛᱚ ᱚᱱᱠᱟ ᱩᱱᱤ ᱛᱤᱨᱞᱟᱹ ᱟᱛᱮᱜ ᱪᱟᱞᱟᱣ ᱱᱟᱠᱚ ᱦᱚᱥᱯᱤᱴᱟᱞ᱾ ᱦᱚᱥᱯᱤᱴᱟᱞ ᱱᱮᱛᱟᱨ ᱪᱟᱞᱟᱣ ᱛᱮ ᱞᱟᱜᱟᱜ ᱠᱟᱱᱟ, ᱵᱟᱫᱽᱫᱷᱚᱛᱟ ᱢᱩᱞᱚᱠ ᱠᱟᱜᱼᱟ ᱠᱚ᱾ ᱟᱨ ᱵᱟᱢ ᱪᱟᱞᱟᱜ ᱛᱮᱦᱚᱸ ᱱᱮᱛᱟᱨ ᱟᱹᱰᱤ ᱠᱤᱪᱷᱩ ᱨᱮ ᱮᱴ ᱮᱴᱠᱮᱴᱚᱬᱮ ᱡᱮᱢᱚᱱ ᱡᱟᱱᱟᱢᱟᱜ ᱡᱟᱦᱟᱸ ᱡᱚᱱᱢᱚ ᱥᱟᱨᱴᱤᱚᱯᱷᱤᱠᱮᱴ ᱠᱚ ᱢᱮᱛᱟᱜ ᱠᱟᱱᱟ ᱚᱱᱟ ᱠᱚ ᱧᱟᱢ ᱨᱮ ᱮᱴᱠᱮᱴᱚᱬᱮ ᱦᱩᱭᱩᱜ ᱠᱟᱱᱟ ᱦᱮᱸ ᱵᱟᱝ? ᱛᱟᱦᱚᱞᱮ ᱜᱚᱢᱠᱮ ᱱᱟᱦᱟᱜ ᱠᱤ ᱚᱱᱠᱟ ᱢᱟᱱᱮ ᱱᱟᱹᱲ ᱜᱮᱫ ᱠᱤ ᱚᱱᱠᱟ ᱟᱯᱮ ᱫᱤᱥᱚᱢ ᱠᱚᱨᱮ ᱚᱱᱠᱟ ᱦᱩᱭᱩᱜ ᱠᱟᱱᱟ? ᱠᱟᱱᱟ ᱡᱮ ᱩᱜᱽᱞᱤ ᱥᱟᱨ ᱠᱚᱛᱮ ᱢᱮᱱᱠᱮᱫ ᱚᱱᱟ ᱠᱟᱹᱢᱤ ᱠᱤ ᱦᱳᱭᱳᱜ
ᱢᱟᱱᱮ ᱱᱤᱛ ᱱᱤᱛᱚᱜ ᱫᱚ ᱟᱞᱮᱭᱟᱜ ᱤᱭᱟᱹ ᱠᱚᱨᱮ ᱫᱚ, ᱢᱟᱱᱮ ᱟᱹᱛᱩ ᱤᱧᱦᱚᱸ ᱱᱤᱛᱚᱜ ᱫᱚ ᱵᱟᱡᱟᱨ ᱠᱚᱨᱮ ᱜᱮ ᱦᱟᱸᱜ ᱢᱤᱱᱟᱹᱧᱟ ᱦᱟᱸᱜ ᱟᱯᱟᱛᱚᱛᱚ ᱢᱟᱱᱮ ᱟᱯᱟᱛᱚᱛᱚ ᱵᱚᱞᱛᱮ ᱫᱚ ᱢᱟᱱᱮ ᱱᱚᱰᱮ ᱜᱮ ᱦᱟᱸ ᱱᱤᱛᱚᱜ ᱫᱚ ᱠᱤᱱᱛᱩ ᱟᱛᱳ ᱚᱲᱟᱜ ᱨᱮ ᱡᱟᱦᱟᱸ ᱛᱤᱱᱟᱹᱜ ᱴᱟ ᱪᱟᱞᱟᱣ ᱵᱟᱲᱟ ᱦᱩᱭ ᱞᱮᱱᱠᱷᱟᱱ ᱡᱟᱦᱟᱸ ᱡᱟᱦᱟᱸ ᱠᱚ ᱧᱮᱞ ᱧᱟᱢᱚᱜᱼᱟ᱾ ᱢᱟᱱᱮ ᱵᱮᱯᱟᱨ ᱵᱮᱯᱟᱨ ᱫᱚ ᱚᱸᱰᱮ ᱫᱚ ᱚᱱᱟ ᱠᱚ ᱪᱚᱞ ᱫᱚ ᱢᱮᱱᱟᱜ ᱛᱟᱠᱚ ᱜᱮᱭᱟ ᱟᱨᱠᱤ᱾ ᱢᱟᱱᱮ ᱰᱟᱠᱛᱟᱨ ᱠᱚᱨᱚᱱᱤᱭᱟᱹ ᱡᱟᱦᱟᱸ ᱠᱚᱠᱚ ᱠᱟᱹᱢᱤᱭᱮᱫᱼᱟ ᱠᱚ ᱠᱟᱹᱢᱤᱭᱮᱫᱼᱟ ᱠᱚ ᱛᱟᱨᱯᱚᱨᱮ ᱦᱳᱭᱛᱳ ᱩᱩᱜᱽᱞᱤ ᱥᱟᱨᱛᱮ ᱱᱟᱹᱬ ᱜᱮᱫ ᱫᱚ ᱦᱟᱸᱜ ᱢᱟᱱᱮ ᱡᱚᱛᱚ ᱴᱟ ᱩᱱᱟᱹᱜ ᱮᱴᱟ ᱫᱚ ᱦᱟᱜ ᱦᱳᱭᱛᱚ ᱚᱱᱟ ᱠᱚᱫᱚ ᱵᱟᱹᱱᱩᱜ ᱨᱮᱦᱚᱸ ᱠᱤᱱᱛᱩ ᱡᱟᱦᱟᱸ ᱛᱤᱱᱟᱹᱜ ᱠᱟᱹᱢᱤ ᱨᱮᱱᱟᱜ ᱠᱚᱨᱚᱱᱤᱭᱚ ᱯᱚᱛᱷᱚᱢ ᱫᱷᱟᱯ ᱥᱮ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱡᱟᱦᱟᱸ ᱫᱷᱟᱯ ᱠᱚ ᱢᱮᱱᱟᱜᱱᱟᱜ ᱛᱟᱵᱚᱱᱟ ᱮᱱᱛᱮᱫ ᱮᱭᱻ᱾ ᱢᱤᱫ ᱴᱟᱱ ᱫᱷᱚᱵᱟᱭ ᱦᱤᱡᱩᱜᱼᱟ ᱢᱟᱱᱮ ᱫᱷᱚᱵᱟ ᱮᱨᱟᱭ ᱦᱤᱡᱩᱜᱼᱟᱭ᱾ ᱛᱟᱨᱯᱚᱨᱮ ᱵᱩᱠᱟᱹ ᱯᱤᱴᱷᱟᱹ ᱠᱚ ᱱᱤᱢ ᱫᱟᱜ ᱢᱟᱹᱲᱤ ᱠᱚ᱾ ᱱᱤᱭᱟᱹ ᱠᱚ ᱮᱱᱛᱮ ᱟᱵᱚ ᱡᱟᱦᱟᱸ ᱫᱚ ᱥᱟᱱᱟ ᱥᱟᱱᱛᱟᱲ ᱥᱨᱚᱢᱟᱡᱽ ᱨᱮᱱᱟᱜ ᱡᱟᱦᱟᱸ ᱥᱟᱶᱛᱟᱨ ᱥᱮᱨᱣᱟ ᱨᱮᱱᱟᱜ ᱠᱟᱹᱢᱤ ᱠᱚ ᱢᱮᱱᱟᱜ ᱛᱟᱠᱚᱣᱟ᱾ ᱢᱟᱱᱮ ᱱᱤᱭᱟᱹ ᱠᱚᱫᱚ ᱟᱨᱠᱤ ᱠᱟᱡᱽᱠᱟᱢ ᱦᱩᱭᱩᱜ ᱜᱮᱭᱟ, ᱠᱤᱱᱛᱩ ᱠᱤᱱᱛᱩ ᱵᱟᱡᱟᱨ ᱨᱮᱫᱚ ᱟᱢ ᱪᱮᱫ ᱞᱮᱠᱟ ᱵᱟᱢ ᱞᱟᱹᱭ ᱠᱮᱫ ᱛᱟᱞᱟᱝᱟ ᱮᱱᱟᱝ ᱛᱚ ᱚᱱᱠᱟ ᱢᱚᱱᱮ ᱠᱚ ᱟᱹᱰᱤ ᱩᱛᱟᱹᱨᱮᱜᱮ ᱯᱨᱟᱭ ᱠᱚ ᱵᱟᱝᱠᱚ ᱠᱟᱹᱢᱤᱭᱮᱫ ᱜᱮᱭᱟ ᱠᱚ ᱢᱟᱱᱮ ᱧᱮᱞ ᱵᱟᱲᱟᱭ
ᱮᱠᱟᱞᱻ ᱮᱠᱟᱞᱻ ᱮᱠᱟᱞᱻ ᱟᱫᱚᱻ᱾ ᱚᱱᱟ ᱵᱟᱧ ᱞᱟᱹᱭᱮᱫᱟ ᱚᱱᱮ ᱟᱵᱚᱨᱮᱱ ᱥᱟᱱᱛᱟᱲ ᱢᱮᱱᱟᱜ ᱠᱚᱣᱟ ᱵᱟᱡᱟᱨ ᱠᱚᱨᱮ ᱱᱟᱜᱟᱨ ᱠᱚᱨᱮ ᱡᱟᱦᱟᱸᱟᱭ ᱛᱚ ᱥᱟᱹᱨᱤ ᱠᱟᱛᱷᱟ ᱦᱚᱸᱜ ᱚᱭ ᱡᱟᱦᱟᱸᱟᱢ ᱞᱟᱹᱭ ᱠᱮᱜᱼᱟ ᱟᱹᱰᱤ ᱱᱟᱯᱟᱭ ᱠᱟᱛᱷᱟ ᱢᱮᱛᱴᱮᱱᱮᱢ ᱞᱟᱹᱭ ᱠᱮᱜ ᱟ ᱥᱟᱹᱨᱤ ᱠᱟᱛᱷᱟ ᱚᱱᱟ ᱡᱤᱱᱤᱥᱴᱟᱜ᱾ ᱡᱤᱱᱤᱥᱴᱟᱜ ᱵᱟᱝᱠᱚ ᱠᱚᱨᱟᱣᱮᱜᱼᱟ ᱟᱫᱚ ᱮᱱᱛᱮ ᱤᱧ ᱫᱩᱧ ᱞᱟᱹᱭᱟ ᱟᱢᱫᱚ ᱠᱤᱱᱛᱩ ᱡᱟᱦᱟᱸ ᱟᱵᱚᱣᱟᱜ ᱥᱟᱱᱛᱟᱲ ᱥᱟᱶᱛᱟ ᱞᱮᱠᱟᱛᱮ ᱡᱟᱦᱟᱸ ᱢᱤᱫᱴᱟᱝ ᱠᱟᱹᱢᱤᱢ ᱠᱚᱨᱟᱣ ᱞᱮᱠᱷᱟᱱ ᱡᱟᱦᱟᱸ ᱚᱱᱟ ᱟ ᱥᱩᱫᱽᱫᱷᱚᱜᱼᱟᱢ᱾ ᱚᱱᱟ ᱥᱩᱫᱽᱫᱷᱚ ᱢᱮᱱᱛᱮ ᱤᱧ ᱫᱚ ᱩᱱᱠᱩ ᱡᱟᱦᱟᱸᱭ ᱵᱟᱡᱟᱨ ᱱᱟᱜᱟᱨ ᱨᱮᱠᱚ ᱛᱟᱦᱮᱱ ᱠᱟᱱ ᱛᱟᱵᱚᱱᱟ, ᱢᱮᱱᱠᱷᱟᱱ ᱱᱚᱜᱼᱚᱭ ᱠᱟᱹᱢᱤ ᱵᱟᱝ ᱠᱚ ᱠᱚᱨᱟᱣᱮᱜᱼᱟ ᱥᱮ, ᱤᱧᱡᱮᱧ ᱢᱚᱱᱮᱭᱟ ᱩᱱᱠᱩ ᱫᱚ ᱯᱩᱨᱟᱹ ᱯᱩᱨᱤ ᱵᱷᱟᱵᱽ ᱛᱮ ᱵᱟᱝ ᱠᱚ ᱥᱩᱫᱽᱫᱷᱚᱜ ᱠᱟᱱᱟ᱾ ᱢᱮᱱᱛᱤᱧ ᱢᱚᱱᱮᱭᱟ
ᱮᱠᱫᱚᱢ, ᱮᱠᱫᱚᱢ, ᱮᱠᱫᱚᱢ, ᱮᱠᱫᱚᱢ, ᱦᱮᱸ ᱮᱠᱫᱚᱢ, ᱮᱠᱫᱚᱢ, ᱱᱚᱣᱟ ᱫᱚ ᱮᱠᱫᱚᱢ ᱟᱸ ᱮᱠᱫᱚᱢ ᱟᱸᱜ ᱮᱠᱫᱚᱢ ᱟᱢᱟᱜ ᱥᱚᱸᱜᱮ ᱛᱮ ᱮᱠᱫᱚᱢ ᱥᱚᱦᱚᱢᱚᱛ, ᱤᱧ ᱦᱚᱸ ᱠᱟᱨᱚᱱ ᱟᱹᱰᱤ ᱱᱟᱯᱟᱭ ᱠᱟᱛᱷᱟᱢ ᱦᱮᱸ
ᱦᱳᱭ, ᱪᱮᱫᱟᱜ ᱵᱟᱝ ᱢᱟ ᱟᱵᱚᱣᱟᱜ ᱫᱚ ᱛᱮᱦᱮᱱᱟᱜ ᱫᱤᱱ ᱨᱮᱱᱟᱜ ᱛᱚ ᱱᱚᱣᱟ ᱟᱨ ᱥᱟᱶᱛᱟ ᱟᱹᱨᱤ ᱫᱚ ᱵᱟᱝ ᱠᱟᱱ ᱛᱟᱵᱚᱱᱟ᱾ ᱛᱤᱱᱟᱹᱜ ᱥᱮᱫᱟᱭ-ᱥᱮᱫᱟᱭ ᱨᱮᱱᱟᱜ ᱥᱟᱶᱛᱟ ᱟᱹᱨᱤ ᱠᱟᱱᱟ᱾ ᱱᱟᱦᱟᱜ ᱫᱚ ᱱᱟᱦᱭ ᱠᱟᱹᱴᱤᱡ ᱚᱞ ᱛᱚᱞ ᱠᱟᱱᱟ ᱢᱮᱱᱠᱷᱟᱱ ᱞᱟᱦᱟᱛᱮ ᱛᱮᱫᱚ ᱞᱟᱹᱭ ᱞᱟᱹᱯᱟᱹᱭ ᱛᱮᱜᱮ ᱱᱚᱣᱟ ᱦᱮᱡ ᱟᱠᱩ ᱠᱟᱱ ᱛᱟᱵᱚᱱᱟ ᱥᱮ ᱥᱮᱬᱟ ᱟᱹᱜᱩ ᱟᱠᱟᱫ ᱛᱟᱵᱚᱱᱟ ᱟᱫᱚ ᱚᱱᱠᱟ ᱞᱮᱠᱟᱛᱮ ᱟᱵᱚ ᱱᱮᱛᱟᱨ ᱱᱟᱦᱟᱜ ᱦᱚᱸ ᱧᱮᱞᱚᱜ ᱠᱟᱱᱟ ᱢᱤᱫᱴᱟᱝ ᱟᱨ ᱡᱟᱱᱟᱢ ᱯᱚᱨᱮ ᱡᱟᱦᱟᱸ ᱦᱚᱥᱯᱤᱴᱟᱞ ᱨᱮᱠᱚ ᱤᱫᱤᱭᱮ ᱠᱟᱱ ᱨᱮᱦᱚᱸ ᱢᱮᱱᱠᱷᱟᱡ ᱤᱧ ᱫᱩᱧ ᱢᱚᱱᱮᱭᱟ ᱜᱚᱢᱠᱮ ᱡᱩᱫᱤ ᱚᱱᱟ ᱟᱨ ᱱᱟ. ᱨ ᱜᱮᱫ ᱢᱟ ᱱᱮᱛᱟᱨ ᱫᱚ ᱦᱟᱸᱜ ᱞᱟᱦᱟ ᱛᱮᱢᱟ ᱟᱹᱛᱩ ᱨᱮ ᱠᱚ ᱡᱟᱱᱟᱢ ᱠᱚᱜ ᱛᱟᱦᱮᱸᱜ ᱥᱮ ᱟᱸᱜ ᱛᱚ ᱡᱚᱠᱷᱚᱱ ᱟᱸ ᱟᱹᱰᱤ ᱠᱤᱪᱷᱩ ᱱᱮᱛᱟᱨ ᱫᱚ ᱟᱹᱨᱩ ᱯᱷᱮᱨᱟᱣ ᱟᱠᱟᱱᱟ᱾ ᱮᱸᱰᱮᱠᱷᱟᱱ ᱪᱮᱠᱟᱜ ᱠᱟᱱᱟ, ᱚᱸᱰᱮ ᱵᱟᱫᱽᱫᱷᱚᱛᱟ ᱢᱩᱞᱚᱠ ᱦᱚᱥᱯᱤᱴᱟᱞ ᱨᱮ ᱤᱫᱤ ᱦᱩᱭᱩᱜᱼᱟ᱾ ᱟᱫᱚ ᱦᱚᱥᱯᱤᱴᱟᱞ ᱵᱟᱢ ᱠᱟᱛᱮ ᱜᱟᱱᱚᱜ ᱤᱫᱤ ᱦᱩᱭᱩᱜ ᱠᱟᱱᱟ᱾ ᱟᱫᱚ ᱤᱧᱤᱧ ᱞᱟᱹᱭᱮᱜᱼᱟ, ᱜᱚᱢᱠᱮ ᱡᱚᱫᱤ ᱚᱸᱰᱮ ᱟᱵᱚ ᱚᱱᱟ ᱩᱜᱽᱞᱤ ᱜᱮᱫ ᱦᱚᱭᱛᱚ ᱩᱜᱽᱞᱤ ᱥᱟᱨ ᱫᱚ ᱵᱟᱠᱚ ᱜᱮᱜ ᱦᱚᱪᱚ ᱟᱵᱚᱱᱟ ᱴᱷᱤᱠ ᱜᱮᱭᱟ ᱢᱮᱱᱠᱷᱟᱱ ᱩᱜᱽᱞᱤ ᱥᱟᱨ ᱛᱟᱜ ᱡᱩᱫᱤ ᱚᱱᱠᱟ ᱵᱚᱱ, ᱚᱱᱠᱟ ᱵᱚᱱ ᱫᱚᱦᱚᱵᱽ ᱮ ᱞᱟᱹᱭ ᱫᱟᱲᱮᱭᱟᱜᱼᱟ ᱥᱮ ᱩᱱᱠᱩ ᱪᱮ ᱡᱮ ᱟᱞᱮᱭᱟᱜ ᱢᱮᱫᱴᱟᱝ ᱥᱟᱶᱛᱟ ᱨᱮᱱᱟᱜ ᱠᱟᱱᱟ, ᱟᱫᱚ ᱮᱸᱰᱮᱠᱷᱟᱱ ᱡᱩᱫᱤ ᱚᱱᱟ ᱵᱟᱯᱮ ᱜᱮᱛ ᱨᱮᱦᱚᱸ ᱱᱟᱥᱮᱱᱟᱜ ᱠᱟᱹᱴᱤᱡ ᱯᱮ ᱡᱚᱯᱚᱜ ᱟᱜ ᱞᱮᱠᱷᱟᱱ ᱚᱱᱟ ᱯᱚᱨ ᱟᱯᱮ ᱪᱷᱩᱨᱤ-ᱢᱩᱨᱤ ᱡᱟᱦᱟᱸᱱᱟᱜ ᱛᱮ ᱜᱮᱫ ᱯᱮ ᱴᱷᱤᱠ ᱜᱮᱭᱟ, ᱢᱮᱱᱠᱷᱟᱱ ᱱᱚᱣᱟ ᱡᱩᱫᱤ ᱯᱮ ᱜᱮᱫ ᱠᱮᱭᱟ, ᱟᱹᱰᱤ ᱱᱟᱯᱟᱭ ᱠᱚᱜᱼᱟ ᱛᱚ᱾
ᱮᱠᱫᱚᱢ ᱮᱠᱫᱚᱢ᱾ ᱮᱠᱫᱚᱢ ᱱᱤᱭᱟᱹ ᱱᱤᱭᱟᱹ ᱠᱟᱛᱷᱟ ᱢᱟᱱᱮ ᱡᱚᱛᱚ ᱦᱚᱲ ᱢᱮᱱ ᱩᱪᱤᱛ ᱠᱟᱱᱟ ᱟᱨ ᱱᱤᱭᱟᱹ, ᱱᱤᱭᱟᱹ ᱡᱟᱦᱟᱸ ᱥᱟᱛᱟᱢ ᱛᱮᱢ ᱮᱢ ᱥᱟᱵ ᱨᱟᱠᱟᱯ ᱨᱟᱠᱟᱵ ᱟᱠᱟᱫᱟ᱾ ᱟᱹᱰᱤ, ᱟᱹᱰᱤ ᱞᱟᱯᱷᱟᱝ ᱪᱤᱱᱛᱟᱹ ᱵᱷᱟᱹᱵᱽᱱᱟ ᱱᱚᱣᱟ ᱮᱠᱫᱚᱢ ᱵᱟ ᱱᱟᱯᱟᱭ ᱠᱟᱛᱷᱟ ᱠᱟᱱ ᱜᱮᱭᱟ᱾ ᱱᱚᱸᱰᱮ ᱫᱚ ᱢᱟᱱᱮ ᱟᱵᱚᱣᱟᱜ ᱦᱚᱸ ᱡᱟᱦᱟᱸ ᱠᱚᱨᱚᱱᱤᱭᱟ. ᱠᱟᱢᱤ ᱨᱮᱱᱟᱜ ᱠᱟᱹᱢᱤ ᱦᱩᱭ ᱠᱚᱜ ᱠᱮᱭᱼᱟ ᱟᱨ ᱫᱟᱠ ᱛᱟᱨ ᱯᱨᱚᱥᱮᱥ ᱛᱮ ᱡᱟᱦᱟᱸᱱᱟᱜ ᱠᱟᱹᱢᱤ ᱦᱩᱭ ᱠᱚᱜ ᱠᱮᱭᱟ᱿ ᱚᱱᱟ ᱦᱚᱸ ᱮᱠᱫᱚᱢ ᱠᱟᱹᱢᱤ ᱦᱩᱭ ᱠᱚᱜ ᱠᱮᱭᱟ᱾ ᱚᱠᱟᱴᱟᱜ ᱜᱮ ᱦᱚᱸ ᱵᱟᱝ ᱚᱥᱵᱤᱫᱟ ᱠᱚᱜ ᱠᱮᱭᱟ ᱦᱮᱸ ᱵᱟᱝ ᱥᱮ? ᱠᱟᱛᱷᱟ ᱫᱚ ᱦᱩᱸ
ᱦᱳᱭ, ᱚᱱᱟ ᱯᱚᱨᱮ ᱢᱮᱱᱠᱷᱟᱱ ᱡᱟᱦᱟᱸ ᱞᱮᱠᱷᱟ ᱟᱵᱚᱣᱟᱜ ᱟᱸ ᱟᱛᱳ ᱫᱤᱥᱚᱢ ᱨᱮᱠᱚ ᱟᱹᱜᱩ ᱠᱮᱫᱮᱭᱟ ᱩᱱᱤ ᱟᱭᱳ ᱦᱮᱸᱥᱮ ᱟᱭᱳ ᱦᱚᱲ ᱟᱫᱚ ᱚᱸᱰᱮ ᱡᱟᱦᱟᱸᱢ ᱞᱟᱹᱭ ᱠᱮᱫ ᱞᱮᱠᱟ ᱫᱷᱩᱵᱤ ᱥᱮ ᱟᱞᱮ ᱫᱚ ᱱᱚᱛᱮ ᱫᱚ ᱦᱟᱸᱜ ᱠᱚ ᱞᱟᱹᱭ ᱟᱠᱚᱣᱟ ᱫᱷᱟᱹᱭᱟ. ᱵᱩᱲᱤ ᱦᱮᱸᱥᱮ? ᱥᱮ ᱫᱷᱟᱹᱭ ᱵᱩᱰᱤ ᱠᱚ ᱟᱹᱜᱩᱭᱮᱭᱟ ᱟᱫᱚ ᱮᱸᱰᱮᱠᱷᱟᱱ ᱩᱱᱤ ᱚᱱᱟ ᱠᱚ ᱚᱱᱟ ᱠᱚ ᱡᱟᱦᱟᱸ ᱥᱩᱛ, ᱪᱷᱩᱸᱛ ᱯᱷᱟᱰᱟᱣ ᱨᱮᱱᱟᱜ ᱵᱮᱯᱟᱨ ᱢᱮᱱᱟᱜ ᱠᱟᱫᱟ᱾ ᱪᱷᱩᱸᱛ ᱯᱷᱟᱰᱟᱣ ᱟᱠᱚ ᱦᱮᱸ ᱵᱟᱝ? ᱛᱟᱯᱚᱨᱮ ᱚᱱᱟ ᱯᱚᱨᱮ ᱢᱚᱬᱮ ᱫᱤᱱ ᱦᱳᱞᱳᱜ ᱫᱚ ᱡᱟᱦᱟᱸ ᱱᱤᱢ ᱫᱟᱠᱟ ᱮᱢ ᱢᱚᱬᱮ ᱫᱤᱱ ᱨᱮᱜᱮ ᱛᱚ ᱚᱱᱟ ᱤᱭᱟᱹ ᱡᱟᱦᱟᱸ ᱱᱤᱢ ᱫᱟᱜ ᱢᱟᱹᱲᱤ ᱠᱚ ᱡᱚᱢᱟ ᱦᱮᱸ ᱵᱟᱝ? ᱜᱚᱢᱠᱮ ᱟᱯᱮ ᱚᱱ
ᱦᱮᱸ, ᱦᱮᱸ ᱱᱚᱝᱠᱟ ᱢᱚᱬᱮ ᱫᱤᱱ ᱦᱤᱞᱳᱜ, ᱯᱮ ᱫᱤᱱ ᱦᱤᱞᱳᱜ ᱚᱝᱠᱟ ᱜᱮ᱾ ᱢᱟᱱᱮ ᱟᱨᱮ, ᱟᱨᱚ ᱡᱩᱫᱤᱢ ᱵᱮᱥᱤ ᱵᱮᱥᱤᱨ ᱵᱷᱟᱜᱽ ᱡᱩᱫᱤ ᱛᱮᱦᱮᱧᱮ ᱦᱮᱡ ᱠᱟᱛᱮ ᱛᱮᱦᱮᱧ ᱜᱮ ᱫᱟᱲᱮᱭᱟᱜᱼᱟ ᱚᱱᱟ ᱫᱚ ᱵᱮᱥᱤᱨ ᱵᱷᱟᱜᱽ ᱥᱚᱢᱵᱷᱚᱵᱽ ᱵᱟᱝ ᱠᱟᱱᱟ ᱠᱤᱱᱛᱩ ᱵᱮᱥᱤ ᱩᱸ ᱦᱩᱭᱩᱜᱼᱟ ᱠᱤᱪᱷᱩ ᱠᱤᱪᱷᱩ ᱡᱟᱭᱜᱟ ᱨᱮ ᱦᱚᱭᱛᱳ ᱛᱮᱦᱮᱧ ᱦᱮᱡ ᱦᱩᱭ ᱦᱮᱡ ᱮᱱᱟᱠᱚ ᱛᱟᱦᱞᱮ ᱛᱮᱦᱮᱧ ᱜᱮ ᱟᱫᱚᱧ ᱡᱚᱢ ᱠᱟᱜ ᱠᱮᱭᱟ ᱠᱚ ᱥᱤᱢ ᱫᱟᱜ ᱢᱟᱹᱲᱤ ᱠᱚ ᱛᱟᱨᱯᱚᱱᱮ ᱩᱱᱤ ᱫᱷᱟᱹᱭ ᱵᱩᱲᱤ ᱡᱟᱦᱟᱸᱢ ᱞᱟᱹᱭᱮᱜ ᱮᱢ ᱛᱟᱦᱚᱞᱮ ᱫᱷᱟᱹᱭ ᱵᱩᱲᱦᱤ ᱩᱱᱤ ᱦᱮᱜ ᱠᱚᱜ ᱠᱮᱭᱟᱭᱮ ᱛᱟᱨᱯᱚᱨᱮ ᱡᱟᱦᱟᱸ ᱠᱚ ᱯᱤᱴᱷᱟᱹ ᱠᱚ ᱵᱟᱴᱷᱟ ᱠᱚ ᱟᱨ ᱡᱟᱦᱟᱸ ᱟᱵᱚ ᱥᱮᱨᱣᱟ ᱨᱮᱱᱟᱜ ᱠᱟᱹᱢᱤ ᱠᱚ ᱚᱱᱟ ᱠᱚ ᱠᱟᱹᱢᱤ ᱵᱟᱲᱟ ᱦᱟᱜ ᱠᱮᱭᱟ ᱠᱚ ᱟᱨ ᱩᱱᱠᱩ ᱠᱚ ᱢᱟᱹᱡᱷᱤ ᱢᱟᱯᱟᱡᱷᱤ ᱠᱚ ᱢᱟ ᱢᱮᱱᱟᱜ ᱠᱚᱜᱮ ᱥᱟᱶᱛᱮ ᱛᱟᱨᱯᱚᱨᱮ ᱚᱲᱟᱜ ᱦᱚᱲ ᱠᱚ ᱦᱮᱸ
ᱮᱠᱟᱞ ᱮᱠᱟᱞ, ᱟᱫᱚ ᱠᱤᱱᱛᱩ ᱜᱚᱝᱠᱮ ᱟᱵᱚ ᱞᱟᱦᱟ ᱛᱮᱫᱚ ᱠᱤᱱᱛᱩ ᱟᱵᱚ ᱥᱟᱱᱛᱟᱲ ᱦᱚᱸ, ᱢᱟᱱᱮ ᱨᱟᱱ ᱢᱩᱜᱟᱨ ᱛᱮᱫᱚ ᱥᱟᱹᱨᱤᱜᱮ ᱟᱹᱰᱤ ᱜᱮ ᱟᱸ ᱯᱟᱹᱨᱤᱠᱷᱤᱭᱟᱹ ᱵᱚᱱ ᱛᱟᱦᱮᱸ ᱞᱮᱱᱟ ᱪᱮᱫᱟᱜ ᱤᱧ ᱞᱟᱹᱭᱟ ᱟᱵᱚ ᱮᱢᱚᱱ ᱮᱢᱚᱱ ᱨᱟᱱ ᱵᱚᱱ ᱵᱟᱲᱟᱭ ᱛᱟᱦᱮᱸᱫ ᱞᱟᱦᱟᱛᱮ ᱦᱚᱲ᱾ ᱞᱟᱦᱟᱛᱮᱢᱟ ᱟᱵᱚ ᱵᱚᱱ ᱵᱟᱲᱦᱟᱭᱟ ᱚᱱᱠᱟ ᱦᱚᱥᱯᱤᱴᱟᱞ ᱦᱚᱸ ᱵᱟᱝ ᱛᱟᱦᱮᱸ ᱞᱮᱱ ᱛᱟᱦᱮᱸ ᱢᱮᱱᱠᱷᱟᱱ ᱥᱟᱱᱛᱟᱲ ᱠᱚ ᱡᱩᱫᱤ ᱠᱚ ᱨᱩᱣᱟᱹ ᱦᱟᱹᱥᱩ ᱠᱚᱜ-ᱟ ᱡᱟᱦᱟᱸ ᱠᱚ ᱟᱠᱚᱭᱟᱜ ᱵᱤᱨ ᱥᱩᱨ ᱥᱩᱯᱩᱨ ᱨᱮ ᱡᱟᱦᱟᱸᱭ ᱚᱲᱟᱜ ᱛᱟᱠᱚ ᱩᱱᱠᱩ ᱫᱚ ᱟᱹᱰᱤ ᱠᱤᱪᱷᱩ ᱨᱟᱱ ᱠᱚ ᱵᱟᱲᱟᱭ ᱛᱟᱦᱮᱜ ᱫᱟᱨᱮ ᱨᱮᱱᱟᱜ ᱨᱮᱦᱮᱫ ᱪᱮᱫ ᱠᱚ ᱫᱟᱨᱮᱱᱟ ᱪᱷᱟᱞ ᱠᱚ ᱟᱛᱮᱫ ᱟᱹᱰᱤ ᱨᱚᱠᱚᱢᱟᱜ ᱨᱟᱱ ᱠᱚ ᱛᱮᱭᱟᱨ ᱛᱟᱦᱮᱸᱫ᱾ ᱱᱟᱦᱟᱜ ᱫᱤᱱ ᱨᱮ ᱪᱤᱠᱟᱜ ᱠᱟᱱᱟ ᱚᱱᱟ ᱠᱚ ᱵᱟᱵᱚᱱ ᱪᱤᱱᱦᱟᱹᱣ ᱠᱷᱟ. ᱛᱤᱨ ᱠᱮᱹᱵᱚᱱ ᱚ ᱟᱪᱪᱷᱟ ᱚᱱᱟ ᱫᱟᱨᱮ ᱠᱟᱱᱟ ᱥᱟᱦᱟᱱ ᱫᱚᱨᱠᱟᱨ ᱛᱤᱧᱟᱹ ᱟᱢ ᱫᱚ ᱵᱟᱢ ᱵᱩᱡᱷᱟᱹᱜ-ᱟ ᱚᱱ ᱫᱚ ᱨᱟᱱ ᱠᱟᱲᱟ ᱯᱟᱪᱮᱜ᱾ ᱵᱟᱢ ᱵᱟᱲᱟᱭᱟ ᱪᱟᱞᱟᱣ ᱛᱮ ᱢᱟᱜ ᱟᱹᱜᱩ ᱠᱮᱜ ᱟᱢ ᱢᱟᱜ ᱟᱹᱜᱩ ᱠᱮᱫ ᱛᱮ ᱥᱮᱸᱜᱮᱞ ᱮᱢ ᱴᱷᱮᱠᱟᱣ ᱠᱮᱜ-ᱟ᱾ ᱥᱮ ᱜᱚᱝᱠᱮ ᱧᱮᱞᱚᱜ ᱠᱟᱱᱟ ᱱᱟᱦᱟᱜ᱾
ᱦᱮ ᱱᱟᱦᱟᱜ ᱧᱮᱞᱚᱜ ᱠᱟᱱ ᱜᱮᱭᱟ ᱫᱚ ᱵᱟᱝ ᱵᱟᱲᱟᱭ ᱠᱷᱟᱹᱛᱤᱨ ᱛᱮ ᱪᱤᱠᱟᱹᱭᱟ ᱩᱱᱠᱩ ᱫᱚ ᱦᱮ ᱵᱟᱝ᱾
ᱟᱫᱚ ᱠᱟᱛᱷᱟ ᱨᱮ ᱢᱤᱫᱴᱟᱝ ᱢᱮᱱᱟᱜ-ᱟ ᱜᱚᱢᱠᱮ ᱱᱚᱭ ᱟᱸᱡᱚᱢ ᱠᱟᱜ ᱟᱥᱮ ᱵᱟᱝ ᱞᱟᱹᱭ ᱠᱟᱜ ᱟᱭ ᱟᱻᱻ ᱢᱟᱱᱮ ᱱᱟᱦᱟᱜ ᱫᱤᱭᱮᱪᱷᱮ ᱢᱟᱱᱮ ᱫᱟᱨᱮ ᱪᱮᱫ ᱚᱱᱠᱟ ᱢᱤᱫᱴᱮᱱ ᱢᱮᱱᱟᱜ-ᱟ ᱫᱟᱨᱮ ᱠᱟᱱᱟ ᱵᱟᱢ ᱵᱟᱲᱟᱭ ᱠᱷᱟᱱ ᱫᱟᱨᱮ ᱚᱱᱟᱜᱮ ᱟᱢ ᱥᱟᱦᱟᱱᱮᱢ ᱢᱚᱱᱮ ᱠᱟᱛᱮᱢ ᱴᱮᱠᱟᱣᱟ ᱪᱮᱫ ᱪᱚᱝ ᱢᱤᱫᱴᱟᱝ ᱠᱟ ᱠᱟᱛᱷᱟ ᱛᱟᱦᱮ ᱞᱮᱱᱛᱮ ᱵᱮᱥᱛᱚ ᱦᱚᱭᱛᱚ ᱵᱟᱹᱧ ᱩᱭᱦᱟᱹᱨᱮᱜ-ᱟ ᱴᱟᱹᱜ ᱵᱟᱷᱜᱤ ᱠᱟᱛᱷᱟ ᱛᱟᱦᱮᱞᱮᱱ ᱛᱮ ᱦᱮᱥᱮ ᱾ ᱟᱫᱚ ᱮᱸᱰᱮᱠᱷᱟᱱ ᱚᱠᱛᱚ ᱦᱩᱭᱮᱱ ᱛᱟᱞᱟᱝᱟ ᱴᱷᱤᱠ ᱜᱮᱭᱟ ᱢᱟ ᱡᱚᱦᱟᱨ ᱜᱮ᱾